ᱦᱮᱲᱳ,
ᱦᱮᱞᱳ,
ᱦᱩᱸ, ᱨᱚᱲ ᱠᱚ ᱟᱸᱡᱚᱢ ᱠᱟᱱᱟ ᱛᱚ?
ᱦᱮᱸ, ᱤᱧᱟᱹᱜ ᱟᱸᱡᱚᱢᱚᱜ ᱠᱟᱱᱟ ᱥᱮ?
ᱦᱮᱸ ᱮᱠᱫᱚᱢ ᱟᱸᱡᱚᱢᱚᱜ ᱠᱟᱱᱟ, ᱦᱮᱸ ᱟᱸᱡᱚᱢᱚᱜ ᱠᱟᱱᱟ᱾
ᱮᱸ ᱪᱮᱫ ᱮᱢ ᱪᱤᱠᱟᱹᱭᱮᱫ ᱛᱟᱦᱮᱞᱮ ᱦᱤᱛᱚᱜ ᱫᱚ?
ᱪᱤᱠᱟ ᱦᱚᱸ ᱵᱟᱝ ᱜᱮ ᱦᱚᱸᱜᱼᱚᱭ ᱠᱷᱮᱛ ᱠᱷᱚᱱ ᱨᱩᱣᱟᱹᱲ ᱦᱩᱭ ᱠᱟᱱᱟ ᱨᱚᱦᱚᱭ ᱵᱟᱲᱟᱭᱮᱫ ᱛᱟᱞᱮ ᱾
ᱚᱸ ᱟᱪᱪᱷᱟ ᱟᱪᱪᱷᱟ ᱦᱮᱸ ᱛᱚ ᱾
ᱟᱯᱮ ᱫᱚ ᱟᱯᱮ ᱫᱚ?
ᱟᱞᱮ ᱫᱚ ᱟᱞᱮ ᱦᱚᱸᱞᱮ ᱨᱚᱦᱚᱭ ᱵᱟᱲᱟᱭᱮᱫᱼᱟ ᱾ ᱨᱚᱦᱚᱭ ᱫᱚ ᱟᱫᱚ ᱦᱤᱛᱚᱜ ᱫᱚ ᱠᱟᱹᱴᱤᱡ ᱡᱤᱨᱟᱹᱣ ᱵᱟᱲᱟ ᱦᱩᱭᱩᱜ ᱠᱟᱱᱟ ᱾ ᱦᱮᱸ ᱾
ᱚ ᱟᱪᱪᱷᱟ ᱚ ᱢᱟᱱᱮ ᱠᱷᱮᱛ ᱠᱷᱚᱱ ᱯᱮ ᱨᱟᱠᱟᱵ ᱠᱟᱱᱟ, ᱫᱟᱠᱟ ᱡᱚᱢ ᱞᱟᱹᱜᱤᱫ ᱯᱮ ᱨᱟᱠᱟᱵ ᱠᱟᱱᱟ ᱪᱮᱛᱟ?
ᱦᱳᱭ ᱟᱫᱚ ᱦᱤᱛᱚᱜ ᱫᱚ ᱢᱟᱱᱮ ᱛᱤᱠᱤᱱ ᱠᱟᱱᱟ ᱥᱮ ᱫᱟᱠᱟ ᱠᱚ ᱡᱚᱢ ᱵᱟᱲᱟ ᱠᱟᱛᱮᱫ ᱡᱤᱨᱟᱹᱣ ᱵᱟᱲᱟ ᱠᱟᱛᱮᱫ ᱟᱨᱚ ᱚ ᱨᱚᱦᱚᱭ ᱠᱟᱹᱢᱤ ᱨᱮ ᱪᱩᱴᱟᱹᱜ ᱦᱩᱭᱩᱜᱼᱟ ᱾
ᱟᱪᱪᱷᱟ ᱟᱨ ᱟᱯᱮ ᱜᱮᱯᱮ ᱨᱚᱦᱚᱭᱟ ᱥᱮ ᱚᱱᱠᱟ ᱠᱟᱹᱢᱤ ᱯᱮ ᱥᱮᱱ ᱠᱟᱱᱟ?
ᱵᱟᱝᱟ ᱟᱞᱮ ᱚᱲᱟᱜ ᱨᱮᱱᱟᱜ ᱜᱮ, ᱠᱟᱹᱢᱤ ᱠᱚᱫᱚ ᱵᱟᱝᱟ ᱾ ᱢᱟᱱᱮ ᱠᱟᱹᱢᱤ ᱠᱚᱫᱚ ᱦᱚᱲᱟᱜ ᱫᱚ ᱠᱷᱟᱱ, ᱵᱟᱹᱧ ᱪᱟᱞᱟᱣ ᱵᱟᱲᱟ ᱠᱟᱱᱟ ᱛᱚ᱾ ᱟᱫᱚ, ᱚᱲᱟᱜ ᱨᱮᱱᱟᱜ ᱜᱮ ᱞᱟᱦᱟ ᱠᱟᱹᱢᱤ ᱦᱩᱭᱩᱜ ᱠᱟᱱᱟ ᱛᱟᱯᱚᱨᱮ ᱯᱚᱨᱮᱨ ᱥᱮᱨᱢᱟ ᱠᱷᱚᱱᱟᱜ ᱦᱚᱲᱟᱜ ᱫᱚ ᱪᱟᱞᱟᱜ ᱦᱩᱭᱩᱜ-ᱟ᱾ ᱢᱟᱱᱮ ᱩᱱᱟᱹᱜ, ᱵᱟᱝ ᱫᱟᱲᱮ ᱦᱩᱭᱩᱜ-ᱟ ᱟᱨᱠᱤ, ᱨᱚᱦᱚᱭ ᱠᱚᱫᱚ, ᱩᱱᱟᱹᱜᱼᱼ ᱛᱚᱜ ᱨᱚᱦᱚᱭ ᱫᱚ, ᱦᱚᱲᱟᱜ ᱫᱚ, ᱢᱟᱱᱮᱼᱼ ᱞᱮᱠᱷᱟᱼᱞᱮᱠᱷᱟ ᱛᱚᱞᱟ ᱛᱩᱫ ᱠᱟᱛᱮᱫ ᱨᱚᱦᱚᱭ ᱦᱩᱭᱩᱜ-ᱟ ᱥᱮ, ᱟᱨ ᱚᱲᱟᱜ ᱨᱮᱱᱟᱜ ᱫᱚ ᱛᱤᱱᱟᱹᱜ ᱮᱢ ᱫᱟᱲᱮᱭᱟᱜ-ᱟ᱾ ᱡᱟᱦᱟᱸ ᱛᱤᱱᱟᱹᱜ ᱜᱮᱢ ᱫᱟᱲᱮᱭᱟᱜ-ᱟ ᱩᱱᱟᱹᱜ ᱜᱮᱢ ᱨᱚᱦᱚᱭᱟ ᱪᱮ, ᱟᱨ ᱦᱚᱲᱟᱜ ᱫᱚ ᱵᱟᱝ ᱛᱚ ᱦᱚᱲᱟᱜᱼᱼ
ᱞᱮᱠᱟᱛᱮ ᱦᱚᱲᱟᱜ ᱫᱚ ᱮᱠᱫᱚᱢ, ᱢᱟᱱᱮ ᱵᱟᱞᱮᱨ ᱵᱷᱟᱞᱮ ᱴᱷᱤᱠ ᱠᱟᱹᱢᱤ ᱞᱟᱜᱟᱣ ᱢᱮᱭᱟ ᱥᱮ᱾ ᱟᱨ, ᱥᱟᱶᱛᱮ ᱛᱤᱱᱟᱹᱜ ᱦᱚᱲ ᱯᱮ ᱪᱟᱞᱟᱜ-ᱟ, ᱟᱯᱮ ᱥᱟᱶ ᱛᱮ ᱛᱤᱱᱟᱹᱜ ᱦᱚᱲ ᱯᱮ ᱪᱟᱞᱟᱜ-ᱟ ᱟᱯᱮ᱾ ᱡᱷᱚᱛᱚ ᱦᱚᱲ ᱚᱱᱠᱟ ᱥᱚᱢᱟᱱ ᱛᱮ ᱠᱟᱹᱢᱤ ᱦᱩᱭᱩᱜ-ᱟ᱾
ᱦᱮᱸ ᱦᱮᱸ ᱦᱮᱸ
ᱟᱜᱚᱛ, ᱦᱮᱸ, ᱟᱨ ᱵᱟᱠᱷᱟᱱ ᱩᱱᱠᱩ ᱫᱚ ᱠᱟᱹᱢᱤᱭ ᱫᱟ ᱡᱟᱹᱥᱛᱤ, ᱟᱨ ᱟᱢ ᱫᱚ ᱵᱟᱢ ᱫᱟᱲᱮᱭᱟᱜ ᱠᱟᱱᱟ?
ᱳᱭ, ᱚᱱᱟ ᱛᱮᱜᱮ ᱟᱨᱠᱤ ᱦᱚᱲᱟᱜ ᱠᱟᱹᱢᱤ ᱫᱚ, ᱵᱟᱹᱧ ᱪᱟᱞᱟᱣ ᱵᱟᱲᱟ ᱠᱟᱱᱟ᱾ ᱦᱩᱸ ᱟᱨ ᱱᱚᱛᱮ ᱫᱚ, ᱢᱟᱱᱮ ᱫᱚᱥ ᱜᱟᱸᱰᱟ ᱛᱚᱞᱟᱢ ᱛᱩᱫ ᱫᱟ ᱟᱨᱮᱢ ᱨᱚᱦᱚᱭᱟ᱾ ᱢᱟᱱᱮ ᱢᱤᱫᱴᱟᱝ ᱠᱟᱹᱢᱤ, ᱟᱨ ᱡᱩᱫᱤ ᱵᱟᱨᱭᱟᱢ ᱠᱟᱹᱢᱤᱭᱟ ᱟᱹᱭᱩᱵ ᱫᱷᱟᱹᱵᱤᱡ ᱩᱱ ᱫᱚᱼᱼ ᱢᱤᱫ ᱯᱚᱱ ᱛᱚᱞᱟᱢ ᱛᱩᱛ-ᱟ, ᱟᱨᱮᱢ ᱨᱚᱦᱚᱭᱟ᱾
ᱟᱪᱪᱷᱟ ᱢᱟᱱᱮᱼᱼ ᱮᱠᱞᱟ, ᱮᱠᱞᱟ ᱛᱮᱢ, ᱛᱩᱫ ᱦᱩᱭᱩᱜ ᱛᱟᱢᱟ ᱩᱱᱟᱹᱜ ᱛᱚᱞᱟ, ᱫᱚᱥ ᱜᱚᱱᱰᱟ?
ᱦᱚᱸ ᱛᱟᱞᱟᱛᱮᱢ ᱟᱨ ᱨᱚᱦᱚᱭ ᱢᱟ ᱡᱷᱚᱛᱚ ᱠᱚᱛᱮ ᱦᱟᱜ ᱠᱷᱟᱱ ᱛᱤᱱᱟᱹᱜ ᱮᱢ ᱪᱟᱞᱟᱜᱼᱟ ᱫᱚᱥ ᱡᱚᱱ, ᱟᱴ ᱡᱚᱱ, ᱡᱷᱚᱛᱚ ᱠᱚᱛᱮ ᱜᱮᱢ ᱨᱚᱦᱚᱭᱟ ᱨᱚᱦᱚᱭ ᱫᱚ, ᱢᱟᱱᱮ ᱦᱚᱲ ᱦᱚ ᱫᱚᱥ ᱜᱚᱱᱰᱟ ᱫᱚ ᱛᱩᱫ ᱦᱩᱭᱩᱜ ᱛᱟᱢᱟ᱾ ᱢᱟᱱᱮ ᱟᱞᱮ ᱥᱮᱫ ᱫᱚ ᱱᱚᱝᱠᱟ ᱠᱚ ᱠᱟᱹᱢᱤᱭᱟ ᱟᱨᱠᱤ, ᱦᱚᱲᱟᱜ ᱫᱚ᱾
ᱫᱚᱥ ᱜᱟᱱᱰᱟ ᱛᱚᱞᱟᱢ ᱛᱩᱫᱟ ᱟᱨᱮᱢ ᱨᱚᱦᱚᱭᱟ, ᱢᱤᱫᱴᱮᱱᱼᱼ ᱠᱟᱹᱢᱤ ᱦᱩᱭᱮᱱᱟ, ᱟᱨ ᱡᱩᱫᱤ ᱵᱟᱨᱭᱟᱢ ᱠᱟᱹᱢᱤᱭᱟ, ᱢᱤᱫ ᱫᱤᱱ ᱛᱮᱜᱮ ᱵᱟᱨᱭᱟ ᱠᱟᱹᱢᱤ ᱜᱟᱱᱚᱜᱼᱟ ᱡᱩᱫᱤᱼᱼ ᱞᱚᱜᱚᱱ ᱧᱚᱜ ᱮᱢ ᱛᱩᱫ ᱨᱚᱦᱚᱭᱟ, ᱥᱮᱛᱟᱜ ᱨᱮᱢ ᱪᱟᱞᱟᱜᱼᱟ᱾ ᱢᱟᱱᱮ ᱥᱮᱛᱟᱜ ᱟᱹᱭᱩᱯᱟᱢ ᱟᱨᱠᱤ ᱥᱮᱛᱟᱜ ᱨᱮᱢ ᱪᱟᱞᱟᱜᱼᱟ, ᱟᱹᱭᱩᱵ ᱱᱟᱢ ᱦᱤᱡᱩᱜᱼᱟ᱾ ᱢᱤᱜ ᱯᱚᱱ ᱛᱚᱞᱟᱢ ᱛᱩᱫᱟ ᱟᱨᱮᱢ ᱨᱚᱦᱚᱭ ᱛᱮ
ᱚ, ᱟᱪᱪᱷᱟ ᱟᱪᱪᱷᱟ, ᱟᱨ, ᱟᱨ ᱡᱩᱫᱤᱢᱼᱼ ᱢᱤᱛᱴᱮᱱ ᱠᱟᱹᱢᱤᱭᱮᱫᱟ ᱦᱮᱸ, ᱛᱟᱦᱚᱞᱮ ᱚᱱᱟ ᱫᱚ ᱛᱤᱱᱟᱹᱜ ᱜᱷᱟᱹᱲᱤᱡ ᱛᱮᱯᱮ ᱪᱟᱵᱟᱭᱮᱜᱫᱼᱟ?
ᱱᱤᱛᱚᱜ, ᱦᱚᱸ ᱢᱟᱱᱮ ᱱᱤᱛᱚᱜ ᱠᱷᱟᱱ ᱜᱮᱠᱚ ᱪᱟᱵᱟᱭᱟ ᱢᱤᱫᱴᱟᱝ ᱠᱟᱹᱢᱤ ᱫᱚ᱾ ᱡᱟᱦᱟᱭ ᱥᱮᱛᱟᱜ ᱨᱮᱠᱚ ᱪᱟᱞᱟᱜᱼᱟ᱾ ᱦᱩᱸ ᱢᱟᱱᱮ ᱤᱱᱠᱟ ᱜᱮᱞᱵᱟᱨ ᱴᱟᱲᱟᱝ ᱠᱷᱟᱱ ᱜᱮᱠᱚ ᱪᱟᱵᱟᱭᱟ ᱢᱤᱫᱴᱮᱱ ᱠᱟᱹᱢᱤ ᱡᱩᱫᱤ ᱤᱱᱠᱟᱹᱼᱼ ᱪᱷᱚᱼᱪᱷᱚᱴᱟ ᱥᱮᱫ, ᱦᱩᱸ ᱮᱸᱲᱮᱠᱷᱟᱱ ᱱᱤᱛᱚᱜ ᱛᱮᱜᱮ ᱢᱤᱫᱴᱟᱝ ᱠᱟᱹᱡ ᱦᱩᱭᱩᱜᱼᱟ᱾ ᱛᱟᱯᱚᱨᱮ ᱦᱤᱸᱛᱚᱜ ᱠᱷᱚᱱ ᱡᱩᱫᱤ ᱟᱨ ᱢᱤᱫᱴᱟᱝ ᱟᱹᱰᱤ ᱵᱷᱟᱜᱤ ᱠᱟᱹᱢᱤ ᱦᱩᱭᱩᱜᱼᱟ, ᱢᱟᱱᱮ ᱫᱤᱫᱟᱨ ᱠᱟᱹᱢᱤ ᱫᱟᱲᱮᱼᱟ ᱠᱚ᱾
ᱦᱩᱸᱻ ᱟᱪᱪᱷᱟ
ᱛᱚ, ᱚᱠᱚᱭ ᱠᱚᱫᱚ ᱚᱱᱠᱟ ᱵᱟᱨᱭᱟ ᱜᱮᱠᱚ ᱠᱟᱹᱢᱤᱭᱟ ᱢᱤᱫ ᱫᱤᱱ ᱨᱮ᱾ ᱟᱫᱚ ᱠᱟᱹᱣᱰᱤ ᱠᱚᱦᱚᱸ ᱚᱱᱠᱟ ᱜᱮ ᱦᱩᱭᱩᱜᱼᱟ᱾ ᱱᱚᱛᱮ ᱫᱚ ᱢᱟᱱᱮ, ᱠᱟᱹᱢᱤ ᱠᱩᱲᱟᱭ ᱫᱚ, ᱵᱟᱨ ᱥᱟᱭ ᱴᱟᱠᱟ ᱠᱟᱛᱮᱜ ᱛᱚ᱾
ᱦᱳᱭᱼᱦᱳᱭ, ᱟᱨ ᱡᱚᱢ ᱧᱩ᱾
ᱡᱚᱢ ᱧᱩ ᱮᱢᱚᱜᱼᱼ
ᱡᱚᱢ ᱧᱩ ᱠᱚᱫᱚ?
ᱠᱷᱟᱹᱡᱟᱹᱲᱤ ᱟᱨ ᱪᱚᱯ ᱤᱱᱟᱹᱜᱮ ᱫᱟᱠᱟ ᱠᱚᱫᱚ ᱵᱟᱠᱚ ᱮᱢᱚᱜ ᱜᱮᱭᱟ ᱾
ᱚ ᱡᱟᱞᱟ ᱚᱱᱟ ᱦᱚᱸ ᱚᱱᱟ ᱦᱚᱸ ᱱᱟᱯᱟᱭ ᱜᱮᱭᱟ ᱾
ᱦᱳᱭ ᱾ ᱟᱨ ᱡᱟᱦᱟᱸᱭ ᱵᱟᱨ ᱫᱷᱟᱣ ᱠᱚ ᱠᱟᱹᱢᱤᱭᱟ ᱩᱱᱠᱩ ᱫᱚ ᱚᱲᱟᱜ ᱠᱷᱚᱱᱟᱜ ᱜᱮ ᱫᱟᱠᱟ ᱠᱚᱠᱚ ᱟᱹᱜᱩ ᱡᱚᱱᱟᱜᱼᱟ ᱾ ᱟᱨ ᱠᱷᱟᱹᱡᱟᱹᱲᱤ ᱡᱚᱢ ᱠᱟᱛᱮᱫ ᱫᱚ ᱵᱟᱢ ᱠᱟᱹᱢᱤ ᱫᱟᱲᱮᱟ ᱥᱮ ᱾ ᱢᱟᱱᱮ ᱚᱠᱚᱭ ᱠᱚᱫᱚ ᱵᱟᱠᱚ ᱠᱟᱹᱢᱤ ᱫᱟᱲᱮᱭᱟᱜᱼᱟ, ᱠᱷᱟᱹᱡᱟᱹᱲᱤ ᱡ ᱡᱚᱢ ᱠᱟᱛᱮᱫ ᱫᱚ ᱾ ᱟᱨ ᱫᱟᱠᱟ ᱡᱚᱢ ᱠᱟᱛᱮᱫ ᱠᱷᱟᱱ ᱠᱮᱴᱮᱡ ᱥᱟᱸᱦᱤᱡ ᱾
ᱦᱳᱭ ᱦᱳᱭ ᱠᱷᱟᱹᱡᱟᱹᱲᱤ ᱡᱚᱢ ᱛᱮᱫᱚ ᱚᱱᱠᱟ ᱚᱱᱟ ᱫᱚ ᱨᱚᱦᱚᱲ ᱡᱤᱱᱤᱥ ᱥᱮ ᱚᱱᱠᱟ ᱠᱟᱹᱴᱤᱡ ᱦᱚᱲᱢᱚ ᱨᱮ ᱫᱚᱢᱮ ᱡᱳᱨ ᱫᱚ ᱵᱟᱝ ᱟᱹᱭᱠᱟᱹᱜᱼᱟ ᱥᱮ
ᱦᱮᱸ ᱦᱟᱱ ᱫᱟᱠᱟ ᱠᱷᱟᱱ ᱠᱟᱹᱢᱤᱭᱟ ᱟᱨᱠᱤ ᱩᱱᱟᱹᱜ ᱢᱟᱱᱮ ᱦᱚᱲᱢᱚ ᱠᱚ ᱰᱷᱚᱞᱚ ᱢᱚᱞᱚ ᱵᱟᱝ ᱵᱩᱡᱷᱟᱹᱜ ᱛᱟᱢᱟ ᱾
ᱦᱳᱭ ᱦᱳᱭ ᱾
ᱟᱯᱮᱥᱮᱫ ᱫᱚ ᱛᱤᱱᱟᱹᱜ ᱠᱟᱛᱮ ᱢᱟᱱᱮ ᱨᱚᱦᱚᱭ ᱠᱚᱨᱮᱱᱟᱜ ᱠᱩᱲᱟᱹᱭ ᱠᱚ?
ᱦᱩᱸ ᱟᱞᱮ ᱥᱮᱫ ᱦᱚᱸ ᱚᱱᱠᱟ ᱟᱲᱟᱭᱥᱚ ᱴᱟᱠᱟ ᱜᱟᱱ ᱠᱚ ᱮᱢᱟ ᱠᱚᱣᱟ ᱟᱨ ᱥᱟᱶᱛᱮ ᱮᱸ ᱡᱤᱞ ᱩᱛᱩ ᱫᱟᱠᱟ ᱾
ᱚ ᱟᱪᱪᱷᱟ ᱟᱪᱪᱷᱟ ᱟᱪᱪᱷᱟ ᱾
ᱟᱞᱮ ᱥᱮᱫ ᱫᱚ ᱚᱱᱠᱟ ᱡᱤᱞ ᱩᱛᱩ ᱫᱟᱠᱟ ᱡᱤᱞ ᱩᱛᱩ ᱡᱤᱞ ᱩᱛᱩ ᱫᱟᱠᱟ ᱵᱟᱝ ᱮᱢ ᱮᱢᱟᱠᱚ ᱠᱷᱟᱱ ᱵᱟᱠᱚ ᱠᱟᱹᱢᱤᱭᱟ ᱟᱞᱮᱥᱮᱫ ᱫᱚ ᱠᱟᱹᱢᱤᱱ ᱠᱚ ᱚᱱᱠᱟ ᱠᱚᱢ ᱜᱮᱭᱟ ᱠᱚᱥᱮ ᱾
ᱚ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱛᱚ ᱾ ᱢᱟᱱᱮ ᱩᱱᱟᱹᱜ ᱦᱚᱲ ᱵᱟᱠᱚ ᱠᱟᱹᱢᱤ ᱜᱮᱭᱟ ᱢᱟᱱᱮ ᱚᱱᱛᱮ ᱟᱯᱮ ᱫᱚ ᱠᱟᱹᱴᱤᱡ ᱵᱟᱡᱟᱨ ᱧᱚᱜ ᱥᱮ ᱟᱨ ᱟᱞᱮ ᱱᱚᱛᱮ ᱫᱚ ᱴᱚᱞᱟ ᱯᱟᱲᱟ ᱥᱮ ᱢᱟᱱᱮ ᱡᱚᱛᱚ ᱦᱚᱲ ᱜᱮᱠᱚ ᱠᱟᱹᱢᱤ ᱜᱮᱭᱟ ᱟᱨᱠᱤ
ᱟᱨ ᱟᱞᱮ ᱥᱮᱫ ᱨᱮᱱ ᱚᱱᱠᱟ ᱥᱮᱫ ᱨᱮᱱ ᱫᱚ ᱠᱟᱹᱢᱤ ᱦᱚᱸ ᱵᱟᱠᱚ ᱠᱟᱹᱢᱤ ᱦᱚᱪᱚ ᱠᱚᱣᱟ ᱾
ᱚ ᱟᱪᱪᱷᱟ ᱟᱪᱪᱷᱟ ᱟᱪᱪᱷᱟ ᱢᱟᱱᱮ ᱟᱭ ᱟᱭᱚ ᱦᱚᱲ ᱠᱚ ᱩᱱᱟᱹᱜ ᱵᱟᱠᱚ ᱠᱟᱹᱢᱤ ᱜᱮᱭᱟ ᱥᱮ ᱾
ᱦᱳᱭ ᱵᱟᱠᱚ ᱠᱟᱹᱢᱤ ᱦᱚᱪᱚ ᱠᱚᱣᱟ ᱚᱱᱠᱟ ᱠᱚᱲᱟ ᱦᱚᱯᱟᱱ ᱜᱮ ᱡᱟᱹᱥᱛᱤ ᱠᱚ ᱠᱟᱹᱢᱤᱭᱟ ᱾
ᱚ ᱟᱪᱪᱷᱟ ᱟᱪᱪᱷᱟ ᱟᱪᱪᱷᱟ, ᱛᱟᱦᱚᱞᱮ ᱵᱷᱤᱛᱟᱹ ᱢᱟᱜ ᱠᱚᱫᱚᱢ ᱵᱟᱲᱟᱭ ᱜᱮᱭᱟ ᱥᱮ ᱵᱟᱝ?
ᱦᱚᱸ ᱵᱷᱤᱛᱟᱹ ᱢᱟᱜ ᱠᱚᱫᱚᱧ ᱵᱟᱰᱟᱭ ᱜᱮᱭᱟ ᱾
ᱚᱸ ᱦᱮᱸᱛᱚ ᱤᱭᱟᱹ ᱢᱟᱱᱮ ᱠᱷᱮᱛ ᱵᱟᱹᱛ ᱠᱚᱫᱚ ᱪᱮᱫ ᱛᱮᱯᱮ ᱥᱤ ᱜᱮᱭᱟ ᱢᱟᱱᱮ ᱴᱟᱠᱴᱟᱨ ᱛᱮ ᱥᱮ ᱱᱚᱣᱟ ᱤᱭᱟᱹ ᱛᱮᱜᱮ ᱱᱟᱦᱮᱞ ᱛᱮᱜᱮ?
ᱠᱷᱮᱛ ᱵᱟ. ᱫ ᱠᱚᱫᱚ ᱚᱱᱠᱟ ᱟᱞᱮᱥᱮᱫ ᱫᱚ ᱱᱟᱦᱮᱞ ᱠᱚᱫᱚ ᱟᱹᱰᱤ ᱠᱚᱢ ᱠᱚᱢᱠᱩᱥᱤᱭᱟ ᱾
ᱚ ᱟᱪᱪᱷᱟ ᱾
ᱚᱱᱠᱟ ᱴᱟᱠᱴᱟᱨ ᱠᱚᱛᱮ ᱜᱮ ᱟᱹᱰᱤ ᱡᱟᱹᱥᱛᱤ ᱠᱚ ᱥᱤᱭᱟ ᱾
ᱦᱩ ᱦᱩ ᱟᱨ ᱴᱟᱠᱴᱟᱨ ᱠᱚᱛᱮ ᱫᱚ ᱞᱚᱜᱚᱱ ᱦᱚᱸ ᱞᱚᱜᱚᱱᱚᱜᱼᱟ ᱾ ᱦᱮᱸᱥᱮ ᱾
ᱦᱳᱭ ᱟᱨ ᱱᱚᱛᱮ ᱟᱞᱮᱥᱱᱟᱜ ᱠᱷᱮᱛ ᱠᱚᱫᱚ ᱟᱹᱰᱤ ᱵᱚᱲᱚ ᱵᱚᱲᱚ ᱜᱮᱭᱟ ᱥᱮ, ᱚᱱᱟ ᱦᱚᱛᱮᱛ ᱛᱮ ᱟᱫᱚ ᱟᱨ ᱥᱚᱢᱟᱱ ᱥᱚᱢᱟᱱ ᱧᱚᱜ ᱜᱮᱭᱟ ᱚᱱᱟ ᱠᱚᱛᱮ ᱴᱨᱟᱠᱴᱟᱨ ᱠᱚᱛᱮ ᱜᱮ ᱡᱟᱹᱥᱛᱤ ᱠᱚ ᱥᱤᱭᱟ ᱾
ᱚᱸ ᱟᱞᱮᱥ ᱥᱮᱫ ᱦᱚᱸ ᱚᱱᱠᱟ ᱜᱮ ᱢᱟᱱᱮ ᱴᱨᱟᱠᱴᱟᱨ ᱛᱮᱦᱚᱸ ᱱᱟᱦᱮᱞ ᱛᱮᱦᱚᱸ ᱠᱚ ᱥᱤᱜᱮᱭᱟ ᱱᱟᱦᱮᱞ ᱛᱮᱜᱮ ᱵᱤᱥᱤ ᱢᱟᱱᱮ ᱡᱟᱦᱟᱸᱭᱟᱜ ᱟᱨ ᱠᱷᱮᱛ ᱠᱚᱦᱚᱸ ᱦᱚᱯᱚᱱ ᱦᱚᱯᱚᱱ ᱧᱚᱜ ᱜᱮᱭᱟ, ᱩᱱᱤ ᱫᱚ ᱱᱟᱦᱮᱞ ᱛᱮᱜᱮ ᱥᱤᱭᱟᱭ᱾ ᱟᱨ ᱫᱚᱢᱮ ᱫᱟᱜ ᱞᱮᱠᱷᱟᱱᱮ ᱵᱟᱹᱭᱦᱟᱹᱲ ᱟᱨ ᱜᱷᱩᱴᱩ ᱢᱤᱫ ᱥᱟᱶᱛᱮ ᱫᱟᱜ ᱞᱮᱱᱠᱷᱟᱱ ᱩᱱ ᱫᱚ ᱴᱟᱠᱴᱟᱨ ᱜᱮᱠᱚ ᱞᱟᱜᱟᱣᱟ, ᱵᱟᱠᱷᱟᱱ ᱫᱚ ᱱᱟᱦᱮᱞ ᱛᱮᱜᱮ ᱠᱚ ᱥᱤ ᱜᱮᱭᱟ᱾ ᱚᱱᱠᱟ ᱵᱟᱹᱭᱦᱟᱹᱲ ᱞᱟᱦᱟ ᱡᱩᱫᱤ ᱫᱟᱜᱚᱜᱼᱟ, ᱛᱟᱯᱚᱨᱮ ᱜᱷᱩᱴᱩ ᱚᱱᱠᱟ ᱫᱚ ᱱᱟᱦᱮᱞ ᱛᱮᱜᱮ ᱠᱚ ᱥᱤ
ᱱᱟᱯᱟᱭ ᱜᱮ ᱛᱟᱦᱚᱞᱮ, ᱟᱨ ᱡᱟᱦᱟᱱᱟᱜ ᱚᱱᱠᱟ ᱯᱚᱨᱚᱵᱽ ᱠᱚ ᱵᱟᱝ ᱦᱩᱭᱩᱜ ᱠᱟᱱᱟ ᱟᱯᱮ ᱥᱮᱫ? ᱦᱮᱸ ᱞᱟᱹᱭ ᱫᱚᱠᱚ ᱟᱵᱚ ᱥᱟᱱᱛᱟᱲ ᱦᱚᱲᱟᱜ ᱫᱚ ᱢᱟᱭᱟᱢ
ᱪᱮᱠᱟ ᱠᱚ ᱞᱟᱹᱭ ᱫᱚ, ᱟᱵᱚ ᱥᱟᱱᱛᱟᱲ ᱦᱚᱯᱚᱱᱟᱜ ᱫᱚ ᱢᱟᱭᱟᱢ ᱨᱮ ᱛᱟᱵᱚᱱ ᱨᱟᱹᱥᱠᱟᱹ ᱚᱱᱟᱛᱮ ᱵᱟᱹᱧ ᱠᱩᱞᱤ ᱠᱮᱜ ᱢᱮᱭᱟ᱾
ᱦᱮ ᱦᱮ ᱦᱮ, ᱪᱮᱫ ᱟᱵᱚᱣᱟᱜ ᱫᱚ ᱱᱚᱣᱟ ᱚᱱᱠᱟ ᱫᱚ ᱱᱚᱜᱼᱚᱭ ᱵᱩᱨᱩ ᱵᱚᱸᱜᱟ ᱟᱨ ᱫᱤᱠᱩᱣᱟᱜ ᱫᱚ ᱚᱱᱮ ᱯᱟᱨᱚᱢᱮᱱ ᱨᱚᱛ ᱦᱚᱞᱟ ᱢᱟᱫᱷᱮᱨᱚᱜ ᱦᱮᱸᱥᱮ᱾
ᱦᱮᱸ᱾
ᱦᱩᱸᱻ᱾ ᱧᱮᱧᱮᱞ ᱮᱢ ᱪᱟᱞᱟᱣ ᱠᱟᱱᱟ ᱥᱮ
ᱚᱱᱠᱟ ᱦᱮ ᱦᱮᱸ ᱨᱚᱛ ᱠᱚ ᱦᱩᱭ ᱵᱟᱲᱟᱭᱮᱱ ᱜᱮᱭᱟ᱾ ᱪᱟᱞᱟᱣ ᱦᱩᱭ ᱞᱮᱱᱟ ᱢᱤᱫ ᱜᱷᱟᱲᱤᱡ ᱢᱟᱡᱟᱱ ᱢᱟᱡᱟᱱ᱾
ᱚᱸ᱾
ᱚᱱᱛᱮ ᱟᱯᱮ ᱥᱮᱫ ᱦᱩᱭ ᱵᱟᱲᱟᱜ ᱜᱮᱭᱟ ᱥᱮ ᱵᱟᱝ?
ᱦᱮᱸ ᱦᱳᱭᱳᱜ ᱜᱮᱭᱟ ᱟᱞᱮ ᱥᱮᱫ ᱦᱚᱸ᱾
ᱟᱪᱪᱷᱟ ᱚᱱᱠᱟ ᱨᱚᱛ ᱫᱚ ᱢᱟᱱᱮ ᱦᱚᱸᱜᱼᱚᱭ ᱦᱚᱞᱟ ᱢᱟᱫᱷᱮᱨᱚᱜ ᱦᱳᱭᱮᱱᱟ ᱾
ᱦᱮᱸ᱾
ᱟᱨ ᱢᱮᱫᱴᱮᱱ ᱫᱚ ᱚᱱᱟ ᱨᱚᱛ ᱜᱮ ᱩᱞᱴᱟᱹ ᱥᱮᱫ ᱛᱮᱠᱚ ᱜᱚᱦᱚᱲ ᱟᱜᱩᱭᱟ ᱟᱨ ᱢᱤᱫ ᱫᱤᱱ ᱦᱩᱭᱩᱜᱼᱟ ᱪᱮᱛᱟ᱾ ᱵᱟᱹᱧ ᱵᱟᱰᱟᱭᱟ ᱵᱷᱟᱞᱮ ᱴᱷᱤᱠ ᱫᱚ᱾
ᱦᱩᱸ ᱵᱟᱨ ᱫᱤᱱ ᱦᱩᱭᱩᱜᱼᱟ, ᱢᱤᱫ ᱫᱤᱱ ᱫᱚ ᱥᱩᱡᱮ ᱞᱮᱠᱟ ᱛᱮᱠᱚ ᱜᱚᱦᱚᱲᱟ ᱟᱨ ᱢᱤᱫ ᱫᱤᱱ ᱫᱚ ᱛᱟᱭᱱᱚᱢ ᱥᱮᱫ ᱛᱮᱠᱚ ᱜᱚᱦᱚᱲ ᱟᱜᱩᱭᱟ ᱾
ᱟᱪᱪᱷᱟ ᱾
ᱩᱸ ᱛᱟᱦᱞᱮ ᱵᱩᱨᱩ ᱵᱚᱸᱜᱟ ᱠᱚᱫᱚᱢ ᱧᱮᱞ ᱠᱟᱜᱼᱟ ᱥᱮ ᱵᱟᱝ? ᱯᱟᱴᱟᱵᱤᱸᱫᱟᱹ ᱠᱚ ᱵᱩᱨᱩ ᱵᱚᱸᱜᱟ ᱠᱚ?
ᱵᱩᱨᱩ ᱵᱚᱸᱜᱟ ᱦᱮᱸ ᱪᱟᱞᱟᱣ ᱵᱟᱲᱟ ᱞᱮᱱᱟᱞᱮ, ᱱᱤᱭᱟᱹ ᱵᱟᱨ ᱦᱚᱸ ᱪᱟᱞᱟᱣ ᱦᱩᱭ ᱞᱮᱱᱟ ᱾ ᱠᱷᱟᱱ ᱯᱟᱴᱟᱵᱤᱸᱫᱟᱹ ᱠᱚᱫᱚ ᱵᱟᱝ ᱧᱮᱞ ᱫᱚ ᱦᱩᱭ ᱠᱟᱱᱟ, ᱟᱹᱰᱤ ᱟᱹᱰᱤ ᱥᱟᱺᱜᱤᱧ ᱜᱮᱭᱟ ᱛᱚ ᱟᱞᱮ ᱥᱮᱫ ᱠᱷᱚᱱᱟᱜ ᱫᱚ᱾
ᱚ ᱟᱪᱪᱷᱟ ᱟᱪᱪᱷᱟ ᱟᱪᱪᱷᱟ᱾ ᱵᱩᱨᱩ ᱫᱚ ᱪᱮᱫ ᱵᱩᱨᱩ ᱵᱮᱱ ᱧᱮᱞ ᱠᱟᱜᱼᱟ? ᱢᱟᱱᱮ ᱟᱹᱰᱤ ᱟᱢᱫᱟ ᱵᱩᱨᱩ ᱦᱮᱱᱟ ᱛᱚ᱾ ᱠᱟᱹᱱᱟᱹᱭ ᱥᱚᱨᱚ ᱛᱟᱯᱚᱨᱮ ᱱᱟᱜᱼᱟᱭ ᱠᱷᱩᱲᱤ ᱰᱩᱝᱨᱤ᱾ ᱦᱟᱹᱛᱤᱢᱟ ᱨᱟᱜ ᱵᱤᱥᱤ ᱫᱚ ᱠᱟᱹᱱᱟᱹᱭ ᱥᱚᱨᱚ ᱵᱩᱨᱩ ᱜᱮᱠᱚ ᱪᱟᱞᱟᱜᱼᱟ᱾ ᱟᱫᱚ ᱟᱵᱤᱱ ᱫᱚ ᱚᱠᱟᱴᱟᱜ ᱵᱤᱱ ᱪᱟᱞᱟᱣ ᱞᱮᱱᱟ?
ᱦᱮᱸ ᱚᱱᱟ ᱠᱟᱹᱱᱟᱹᱭ ᱥᱚᱨ ᱵᱩᱨᱩ ᱜᱮ ᱾
ᱚᱸ ᱪᱷᱟ ᱪᱷᱟ᱾
ᱟ ᱟᱵᱤᱱ ᱟᱵᱤᱱ ᱵᱤᱱ ᱪᱟᱞᱟᱣ ᱞᱮᱱᱟ ᱥᱮ ᱵᱟᱝ?
ᱟᱹᱞᱤᱧ ᱫᱚ ᱵᱟᱹᱞᱤᱧ ᱪᱟᱣ ᱠᱟᱱᱟ ᱠᱷᱟᱡ, ᱞᱟᱦᱟ ᱛᱮᱞᱤᱧ ᱪᱟᱞᱟᱣ ᱵᱟᱲᱟ ᱞᱮᱱᱟ᱾ ᱟᱨ ᱞᱟᱹᱭᱮᱜ-ᱟ ᱠᱚ ᱥᱮ ᱪᱮᱫ ᱱᱤᱭᱟᱹ ᱫᱷᱟᱣ ᱛᱚ ᱥᱤᱲᱤ ᱠᱚ ᱵᱮᱱᱟᱣ ᱠᱟᱫᱟ ᱟᱨᱚ ᱫᱚᱢᱮ ᱠᱚ ᱦᱚᱲ ᱞᱮᱱᱟ ᱥᱮ ᱪᱮᱫ ᱪᱟᱞᱟᱣ ᱞᱮᱱ ᱫᱚᱵᱤᱱ ᱪᱮᱜᱠᱟ?
ᱦᱮᱸ, ᱦᱚᱲ ᱫᱚ ᱟᱹᱰᱤ ᱡᱟᱹᱥᱛᱤ ᱜᱮ ᱦᱚᱲ ᱞᱮᱱᱟ ᱠᱚ ᱾ ᱟᱨ ᱫᱟᱜ ᱡᱟᱹᱯᱩᱫ ᱫᱟᱜ ᱡᱟᱹᱲᱤ ᱦᱚᱸ ᱫᱟᱜ ᱡᱟᱹᱲᱤᱭᱮᱫ ᱛᱟᱦᱮᱸ ᱟᱨ ᱦᱚᱲ ᱠᱚᱫᱚ ᱛᱟᱹᱣ ᱨᱮᱦᱚᱸ ᱚᱱᱟ ᱫᱟᱜ ᱡᱟᱲᱤ ᱪᱟᱹᱲᱤ ᱛᱮᱜᱮ ᱠᱚ ᱛᱟᱲᱟᱢ ᱵᱟᱲᱟᱭᱮᱜ ᱛᱟᱦᱮᱸ ᱠᱚᱱᱚ
ᱞᱟᱦᱟᱫᱟᱜ ᱨᱮᱦᱚᱸ ᱨᱟᱹᱥᱠᱟᱹ ᱜᱮᱠᱚ ᱵᱩᱡᱮᱜ ᱛᱟᱦᱮᱸ ᱾
ᱪᱟ ᱦᱮᱸ, ᱢᱟᱱᱮ ᱚᱱᱮ ᱛᱚ ᱢᱟᱱᱮ ᱫᱟᱜᱽ ᱛᱟᱢ ᱡᱟᱹᱯᱩᱫ ᱛᱟᱢ ᱢᱟᱱᱮ ᱨᱟᱹᱥᱠᱟᱹ ᱫᱚ ᱵᱟᱭ ᱟᱴᱚᱠᱟᱭ ᱥᱮ, ᱢᱟᱱᱮ ᱪᱟᱞᱟᱜ ᱛᱮᱜᱮ ᱦᱳᱭᱳᱜᱼᱟ ᱾
ᱦᱳᱭ, ᱡᱟᱦᱟᱸ ᱛᱤᱱᱟᱹᱜ ᱫᱟᱜ ᱡᱟᱹᱲᱤ ᱨᱮᱦᱚᱸ ᱨᱟᱹᱥᱠᱟᱹ ᱫᱚ ᱵᱟᱝ ᱟᱰᱚᱜ
ᱦᱮᱸ, ᱦᱮᱸ, ᱦᱮᱸ, ᱛᱟᱦᱮ ᱛᱟᱦᱚᱞᱮ ᱪᱮᱫ ᱠᱚᱠᱚ ᱟᱹᱜᱩ ᱞᱮᱜᱼᱟ?
ᱚᱝᱠᱟ ᱠᱤᱨᱤᱧ ᱟᱹᱷᱨᱤᱧ ᱡᱤᱱᱤᱥ ᱠᱚᱛᱚ ᱟᱹᱰᱤ ᱟᱭᱢᱟ ᱠᱤᱪᱷᱩ ᱜᱮ ᱛᱟᱦᱮᱸ ᱠᱟᱱᱟ ᱾
ᱟ ᱚᱸᱰᱮᱞᱤᱧ ᱧᱮᱞ ᱠᱮᱜ ᱚᱝᱠᱟ ᱯᱟᱹᱧᱪᱤ ᱥᱟᱹᱲᱤ ᱠᱚ ᱟᱨ ᱟᱵᱚᱣᱟᱜ ᱥᱟᱱᱛᱟᱲᱤ ᱯᱩᱛᱷᱤ ᱠᱚ ᱟᱹᱰᱤ ᱟᱭᱢᱟ ᱠᱚ ᱟᱬᱜᱚ ᱞᱮᱜ-ᱟ ᱾
ᱟᱪᱪᱷᱟ ᱟᱪᱪᱷᱟ ᱟᱪᱷᱟ! ᱛᱟᱯᱚᱨᱮ ᱱᱚᱣᱟ ᱴᱩᱢᱫᱟᱜ ᱴᱟᱢᱟᱠ ᱠᱚᱫᱚ ᱵᱟᱠᱚ ᱟᱲᱜᱳ ᱠᱟᱜ-ᱟ?
ᱛᱩᱢᱫᱟᱵ ᱴᱟᱢᱟᱠ ᱠᱚᱦᱚᱸ ᱠᱚ ᱟᱬᱜᱚ ᱞᱮᱜ-ᱟ, ᱢᱮᱱᱠᱷᱟᱱ ᱩᱱᱟᱹᱜ ᱫᱚ ᱚᱱᱮ ᱵᱟᱝᱞᱤᱧ ᱧᱮᱞ ᱠᱟᱜ-ᱟ, ᱥᱟᱺᱜᱤᱧ ᱠᱷᱚᱱ ᱜᱮᱞᱤᱧ ᱠᱚᱭᱚᱜ ᱠᱟᱫᱟ ᱚᱱᱟ ᱫᱚ ᱟᱹᱰᱤ ᱡᱟᱹᱥᱛᱤ ᱵᱷᱤᱲ ᱛᱟᱦᱮᱸ ᱠᱟᱱᱟ ᱛᱚ, ᱪᱟᱜ ᱟᱹᱰᱤ ᱟᱭᱢᱟ ᱠᱚ ᱦᱚᱲ ᱞᱮᱱᱟ ᱡᱮ ᱚᱸᱰᱮ ᱯᱩᱨᱟ ᱛᱤᱝᱜᱩ ᱡᱩᱫᱤ ᱢᱤᱫ ᱴᱮᱱᱮᱢ ᱛᱤᱝᱜᱩ ᱛᱟᱦᱮᱱᱟ ᱟᱠᱟ ᱥᱮᱫ ᱪᱚᱠᱚ ᱠᱷᱮᱞᱟᱣ ᱤᱫᱤ ᱜᱚᱜ ᱠᱟᱢᱟ ᱟᱢ ᱦᱚᱸ ᱵᱟᱢ ᱵᱩᱡᱽ ᱫᱟᱲᱮᱭᱟᱜ-ᱟ, ᱟᱨ ᱢᱤᱫ ᱫᱷᱟᱣᱢ ᱟᱫ ᱞᱮᱝᱠᱷᱟᱱ ᱫᱚ ᱟᱨ ᱧᱟᱢ ᱧᱟᱯᱟᱢ ᱦᱚ ᱵᱟᱢ ᱧᱟᱯᱟᱢ ᱫᱟᱲᱮᱭᱟᱜ-ᱟ ᱥᱟᱠ ᱠᱟᱜ ᱢᱮ ᱪᱟᱞᱟᱣ ᱠᱟᱱᱟ ᱯᱮ ᱟᱯᱮ ᱯᱮ ᱯᱩᱱ ᱦᱚᱲᱯᱮ ᱪᱟᱞᱟᱣ ᱠᱟᱱᱟ ᱥᱟᱵ ᱠᱟᱜ ᱢᱮ ᱟᱨ ᱡᱩᱫᱤ ᱵᱤᱱ ᱪᱷᱟᱯᱚᱲᱰᱟ ᱭᱮᱱᱟ ᱾ ᱟᱨ ᱧᱟᱢ ᱟᱹᱰᱤ ᱢᱩᱥᱠᱤᱞ ᱜᱮᱭᱟ ᱾
ᱟᱪᱪᱷᱟ ᱦᱮᱸ, ᱢᱟᱱᱮ ᱩᱱᱟᱹᱜ ᱦᱚᱲ ᱵᱷᱤᱨ ᱨᱮ ᱚᱸ ᱧᱟᱯᱟᱢ ᱫᱚ ᱢᱩᱥᱠᱤᱞᱚ ᱜᱮᱭᱟ, ᱦᱩᱸ ᱦᱩᱸ ᱦᱩᱸ ᱾
ᱟᱨ ᱚᱸᱰᱮ ᱢᱟ ᱚᱝᱠᱟ ᱢᱳᱵᱟᱭᱤᱞ ᱛᱮᱦᱚᱸ ᱵᱟᱢ ᱨᱚᱯᱚᱲ ᱫᱟᱲᱮᱭᱟᱜᱼᱟ ᱚᱱᱠᱟ ᱴᱟᱣᱟᱨ ᱠᱚ ᱵᱟᱭ ᱧᱟᱢᱟ ᱾
ᱚᱻ ᱟᱪᱪᱷᱟ ᱟᱪᱷᱟ ᱟᱪᱷᱟ ᱾
ᱢᱮᱱᱠᱷᱟᱱ ᱚᱸᱰᱮ ᱢᱮᱫᱴᱮᱱ ᱴᱟᱣᱟᱨ ᱫᱚᱠᱚ ᱵᱮᱱᱟᱣ ᱠᱟᱫᱟ ᱛᱟᱹᱣ ᱨᱮᱦᱚᱸ ᱵᱟᱭ ᱧᱟᱢ ᱜᱮᱭᱟ ᱾
ᱚ ᱟᱪᱪᱷᱟ, ᱛᱟᱦᱚᱞᱮ ᱵᱩᱨᱩ ᱪᱚᱴ ᱫᱮᱡ ᱞᱮᱱᱟ ᱥᱮ ᱢᱟᱱᱮ ᱚᱠᱟ ᱨᱮᱠᱚ ᱵᱚᱸᱜᱟᱭᱟ, ᱵᱩᱨᱩ ᱞᱟᱛᱟᱨ ᱨᱮ ᱪᱮ ᱪᱚᱴ ᱨᱮ?
ᱦᱮᱸ, ᱠᱩᱨᱩ ᱪᱚᱴ ᱨᱮᱜᱮ ᱠᱚᱸ ᱵᱚᱸᱜᱟᱭᱟ ᱚᱱᱰᱮ ᱫᱚ ᱾
ᱚ, ᱟᱪᱪᱷᱟ ᱟᱪᱪᱷᱟ ᱟᱪᱪᱷᱟ ᱾
ᱟᱨ ᱵᱩᱨᱩ ᱪᱚᱴ ᱠᱷᱚᱱᱟᱜ ᱞᱟᱛᱟᱨ ᱥᱮᱫ ᱠᱚᱭᱚᱜ ᱞᱮᱠᱷᱟᱱ ᱟᱹᱰᱤ ᱢᱟᱨᱟᱝ ᱚᱱᱛᱮ ᱟᱹᱛᱩ ᱠᱚ ᱧᱮᱞᱚᱜᱼᱟ ᱥᱩᱨ ᱥᱩᱯᱩᱨ ᱟᱹᱫᱤ ᱟᱹᱛᱩ ᱠᱚ ᱟᱹᱰᱤ ᱪᱮᱦᱨᱟ ᱜᱮ ᱧᱮᱞᱚᱜᱼᱟ ᱾
ᱚ ᱟᱪᱪᱷᱟ ᱾ ᱟᱫᱚ ᱢᱟᱱᱮ ᱵᱩᱨᱩ ᱪᱚᱴ ᱛᱚ ᱢᱟᱱᱮ ᱜᱚᱴᱟ ᱨᱮᱱᱟᱜ ᱮᱢ ᱧᱮᱞ ᱧᱟᱢᱟ ᱟᱨᱠᱤ ᱾ ᱜᱚᱴᱟ ᱥᱮᱜ ᱮᱢ ᱠᱚᱭᱚᱜ ᱧᱮᱞᱧᱟᱢᱟ, ᱞᱟᱛᱟᱨ ᱥᱮᱫ ᱫᱚ
ᱦᱳᱭ ᱪᱤ ᱮᱸ ᱪᱮᱛᱟᱱ ᱩᱱᱟᱹᱜ ᱪᱮᱛᱟᱱ ᱠᱷᱚᱱᱮᱢ ᱠᱚᱭᱚᱜᱼᱟ ᱥᱮ ᱞᱟᱛᱟᱨ ᱥᱮᱫ ᱦᱮᱸ ᱟᱹᱰᱤ ᱠᱩ ᱟᱹᱰᱤ ᱢᱟᱨᱟᱝ ᱡᱟᱭᱜᱟ ᱛᱮᱢ ᱧᱮᱧᱟᱢᱟ ᱟᱹᱰᱤ ᱚᱱᱮ ᱟᱹᱰᱤ ᱟᱞᱟᱫᱟ ᱜᱮ ᱵᱩᱡᱷᱟᱹᱜᱼᱟ ᱾
ᱟ ᱵᱟᱝ ᱵᱤᱱ ᱪᱟᱞᱟᱣ ᱞᱮᱱᱟ ᱱᱤᱭᱟᱹ ᱵᱟᱨ ᱫᱚ ᱡᱟᱦᱱᱟᱜ ᱚᱱᱠᱟ ᱠᱟᱹᱢᱤ ᱠᱚ ᱛᱟᱦᱮᱸ ᱠᱟᱱᱟ ᱥᱮᱪᱮᱫ?
ᱦ ᱟᱫᱚ ᱫᱚᱢᱮ ᱫᱟᱜ ᱠᱮᱫᱟᱭ ᱛᱚ ᱟᱫᱚ ᱥᱮᱛᱟᱜ ᱠᱷᱚᱱᱟᱜ ᱟᱹᱭᱩᱵ ᱫᱷᱟᱹᱵᱤᱡ ᱫᱚᱢᱮ ᱫᱟᱜ ᱟᱫᱚ ᱚᱱᱟᱛᱮ ᱵᱟᱹᱞᱤᱧ ᱪᱟᱞᱟᱣ ᱞᱮᱱᱟ ᱟᱨᱠᱤ ᱾ ᱫᱟᱜ ᱫᱟᱜ ᱛᱮ ᱾ ᱞᱮᱸᱡᱮᱫ ᱞᱚᱥᱚᱫ ᱞᱮᱼᱟ ᱞᱤᱧ ᱟᱫᱚ ᱚᱱᱟᱛᱮ, ᱚ